ᱦᱮᱞᱳ ᱜᱚᱝᱠᱮ ᱡᱚᱦᱟᱨ ᱜᱮ,
ᱦᱮᱸ ᱡᱚᱦᱟᱨ ᱡᱚᱦᱟᱨ
ᱚ ᱪᱮᱫ ᱠᱚᱵᱤᱱ ᱪᱤᱠᱟᱹᱵᱟᱲᱟᱭᱼᱮᱫᱟ?
ᱪᱮᱫ ᱠᱚᱢ ᱪᱮᱠᱟᱹᱭᱟ, ᱫᱟᱨᱮ ᱵᱩᱴᱟᱹ ᱠᱚᱨᱮ ᱜᱮ ᱥᱤᱛᱩᱝ ᱠᱟᱱᱛᱮ ᱩᱢᱩᱞ ᱵᱟᱲᱟ ᱦᱩᱭ ᱟᱠᱟᱱᱟ᱾
ᱚᱻ ᱟᱪᱪᱷᱟ ᱟᱨ ᱫᱟᱠᱟ ᱠᱚ ᱡᱚᱢ ᱦᱩᱭ ᱟᱠᱟᱱᱟ ᱥᱮ ᱵᱟᱝ?
ᱠᱚᱫᱚ ᱡᱚᱢ ᱵᱟᱲᱟ ᱦᱩᱭ ᱮᱱᱟ ᱦᱩᱭ ᱫᱚ,
ᱩᱸ ᱤᱧ ᱫᱚ ᱫᱩᱲᱩᱵ ᱟᱠᱟᱹᱱᱟᱧ ᱪᱮᱫ ᱦᱚᱸ ᱵᱟᱝ ᱪᱤᱠᱟᱹᱭᱮᱫᱤᱧ
ᱟᱪᱪᱷᱟ ᱪᱮᱫ ᱞᱮᱠᱟ ᱚᱱᱛᱮ ᱞᱚᱞᱚ ᱥᱤᱛᱩᱝ ᱠᱚ?
ᱦᱮᱸ ᱦᱮᱸ ᱱᱤᱛᱚᱜ ᱫᱚᱭ ᱱᱤᱛᱚᱜ ᱫᱚ ᱨᱤᱢᱤᱞ ᱟᱠᱟᱫᱟᱭ ᱥᱤᱛᱩᱝ ᱮᱫ ᱛᱟᱦᱮᱫ ᱟᱨ ᱱᱤᱛᱚᱜ ᱫᱚ ᱨᱤᱢᱤᱞ ᱟᱠᱟᱫᱟᱭ ᱟᱨᱦᱚ
ᱛᱚᱵᱮ ᱢᱟᱭ ᱫᱟᱜᱟ
ᱦᱳᱭᱩᱼᱟ ᱫᱟᱼᱜᱟᱭ ᱟᱫᱚ ᱫᱤᱱᱟᱹᱢ ᱦᱤᱞᱚᱜ ᱜᱮ ᱨᱤᱢᱤᱞ ᱮᱫᱟᱭ ᱚᱠᱟ ᱫᱤᱱ ᱫᱚ ᱫᱟᱜᱟᱭ ᱚᱠᱟ ᱫᱤᱱ ᱫᱚ ᱵᱟᱝ ᱫᱟᱜ ᱮᱫᱟᱭ
ᱦᱮᱸ
ᱦᱚᱸ
ᱪᱮᱜ ᱟᱫᱚ ᱚᱠᱟ ᱴᱚᱯᱤᱠ ᱤᱫᱤ ᱠᱟᱛᱮᱜ ᱞᱟᱝ ᱠᱟᱛᱷᱟᱜᱼᱟ?
ᱴᱚᱯᱷᱤᱠ ᱤᱫᱤ ᱠᱟᱛᱮ ᱫᱳ ᱤᱧᱸᱜ ᱢᱟ ᱢᱤᱜᱴᱟᱹᱝ ᱯᱷᱮᱡᱩ ᱠᱚᱨᱮ ᱜᱮ ᱢᱤᱫᱴᱟᱝ ᱠᱤᱫᱤᱧ ᱡᱮ ᱢᱤᱴᱟᱝ ᱡᱟᱹᱥᱛᱤᱜ ᱜᱮ ᱵᱷᱟᱭᱨᱟᱞᱚᱜ ᱠᱟᱱᱟ ᱢᱤᱫᱴᱟᱝ ᱡᱤᱱᱤᱥ ᱟᱢ ᱧᱮᱞ ᱟᱠᱟᱫᱟᱢ ᱥᱮ ᱵᱟᱝ ᱵᱟᱝ ᱵᱟᱰᱟᱭᱟᱹᱧ ᱡᱮ ᱢᱤᱦᱚᱨ ᱤᱭᱟᱹᱼᱨᱮ ᱪᱟᱞᱟᱣ ᱠᱟᱛᱮᱜ ᱟ ᱢᱟᱨ ᱜᱷᱟᱴᱤᱨᱮ ᱨᱮ ᱚᱸᱰᱮ ᱜᱤᱫᱽᱨᱟᱹ ᱪᱟᱞᱟ ᱠᱟᱛᱮᱜ ᱟᱫᱚ ᱩᱱᱤᱢᱟ ᱧᱮᱞ ᱠᱟᱫᱮᱜᱤᱭᱟᱹᱧ ᱰᱷᱩᱱ ᱧᱮᱞ ᱠᱟᱫᱮᱭᱟᱹᱧ ᱡᱟᱦᱟᱸᱭ ᱰᱚᱱ ᱢᱮᱱᱟᱜ ᱠᱚᱣᱟ ᱚᱸᱰᱮ ᱡᱮ ᱟᱠᱚ ᱨᱮᱱ ᱥᱮᱛᱟ ᱠᱚ ᱱᱚᱛᱮ ᱵᱟᱝᱠᱚ ᱦᱤᱡᱩᱜ ᱜᱮᱭᱟ, ᱟᱨ ᱪᱮᱱ ᱪᱮᱫᱟᱜ ᱩᱸᱪᱮᱫᱟᱜ ᱦᱮᱜ ᱮᱱᱟᱠᱚ? ᱱᱤᱛᱚᱜ ᱫᱚ ᱱᱚᱣᱟ ᱤᱭᱟᱹ ᱛᱚᱯᱟ ᱞᱮᱫᱮᱭᱟᱼᱠᱚ ᱢᱤᱜ ᱦᱚᱨ ᱟᱫᱚ ᱪᱮᱫᱟᱜ ᱦᱮᱜ ᱟᱠᱟᱱᱟᱠᱚ? ᱩᱱ ᱢᱟᱭ ᱞᱟᱹᱭ ᱛᱚ ᱩᱱᱤ ᱠᱟᱹᱴᱤ ᱦᱮᱸ ᱟᱫᱚ ᱯᱷᱮ ᱯᱷᱮᱥᱵᱩᱠ ᱨᱮᱫᱚ ᱱᱮᱞ ᱱᱮᱞᱼᱠᱤᱫᱤᱧ ᱡᱮ ᱩᱱᱤ ᱜᱤᱫᱽᱨᱟᱹ ᱞᱟᱹᱭᱫᱟᱭ ᱡᱮ ᱩᱱᱤ ᱥᱮᱛᱟᱣᱟᱜ ᱢᱮ ᱡᱩᱞᱩᱜ ᱠᱟᱱ ᱛᱟᱭᱟ ᱡᱮ ᱩᱱᱤ ᱛᱟᱦᱞᱮ ᱰᱳᱱ ᱜᱮᱭᱟᱭ ᱟᱫᱚ ᱤᱧ ᱢᱟ ᱤᱧᱟᱹᱜ ᱩᱭᱦᱟᱹᱨ ᱛᱮ ᱥᱮᱛᱟᱜᱼᱟ ᱧᱤᱫᱟᱹ ᱵᱮᱲᱟ ᱟᱫᱚ ᱟᱢ ᱟᱢ ᱪᱮᱜ ᱢᱚᱱᱮ ᱜᱮᱭᱟᱢ ᱤᱧ ᱛᱟᱯᱚᱨᱮ ᱞᱟᱹᱭᱟᱫᱤᱧ ᱚᱱᱟ ᱠᱟᱛᱷᱟᱴᱟᱜ ᱟᱫᱚ ᱟᱢ ᱪᱮᱜ ᱢᱚᱱᱮ ᱜᱮᱭᱟᱢ? ᱡᱮ ᱦᱮ ᱥᱟᱹᱨᱤᱜ ᱜᱮ᱾
ᱧᱤᱫᱟᱹ ᱢᱟ ᱮᱱᱛᱮᱜ ᱚᱱᱠᱟ ᱢᱟᱨᱥᱟᱞ ᱡᱩᱫᱤ ᱥᱮᱛᱟ ᱡᱩᱫᱤᱢ ᱢᱟᱨᱥᱟᱞᱟᱭ ᱠᱷᱟᱱ ᱵᱚᱞᱮ ᱢᱟᱨᱥᱟᱞ ᱢᱮᱫ ᱨᱮ ᱡᱩᱫᱤ ᱵᱟᱡᱟᱣᱟᱭ ᱠᱷᱟᱡ ᱮ ᱵᱚᱞᱮᱼᱞᱟᱭᱮᱴ ᱥᱮ ᱡᱟᱦᱟᱱᱟᱜ ᱛᱚ ᱡᱩᱞᱩᱜ ᱛᱟᱠᱚ ᱜᱮᱭᱟ ᱥᱮᱛᱟᱢᱟ᱾
ᱦᱮᱸ ᱟᱫᱚ ᱚᱱᱟ ᱩᱱᱤ ᱜᱤᱫᱽᱨᱟᱹ ᱚᱱᱟᱜᱮ ᱚᱱᱮ ᱞᱟᱹᱭᱫᱟᱭ ᱡᱮ ᱦᱮ ᱰᱳᱱ ᱠᱟᱱᱟᱭ ᱟᱫᱚ ᱤᱧ ᱟᱹᱰᱤ ᱟᱭᱢᱟ ᱦᱚᱲ ᱠᱚ ᱧᱮᱞ ᱠᱟᱹᱧ ᱯᱷᱮᱥᱵᱩᱠ ᱠᱚᱢᱮᱱᱴ ᱠᱚᱨᱮ ᱡᱮ ᱦᱮᱸ ᱥᱟᱯᱚᱨᱴᱮ ᱠᱟᱱᱟ ᱠᱚ ᱩᱱᱤ ᱦᱚᱲ ᱟᱫᱚ ᱟᱹᱰᱤ ᱦᱚᱲ ᱴᱩᱳᱨ ᱠᱚ ᱠᱚᱱᱴᱮᱱ ᱠᱨᱤᱭᱮᱴᱟᱨ ᱠᱚ ᱩᱱᱠᱩ ᱢᱟ ᱞᱟᱹᱭ ᱫᱟᱠᱚ ᱡᱮ ᱦᱮᱸ ᱥᱟᱹᱨᱤ ᱩᱱᱤ ᱧᱮᱞ ᱠᱟᱨᱮ ᱩᱱᱤ ᱜᱤᱫᱽᱟᱹᱨ ᱴᱷᱤ ᱩᱱᱤᱭᱟᱜ ᱠᱟᱛᱷ ᱫᱚ ᱥᱟᱭ ᱮᱢᱮᱼᱟ ᱡᱮ ᱱᱚᱣᱟ ᱱᱟᱦᱟᱜ ᱫᱤᱱ ᱨᱮ ᱛᱤᱸᱜᱩ ᱠᱟᱛᱮ ᱱᱚᱣᱟ ᱵᱷᱟᱨ ᱫᱤᱥᱚᱢ ᱨᱮᱱᱟᱜ ᱩᱱᱼᱩᱱᱱᱚᱛᱤ ᱦᱩᱭ ᱠᱚᱣᱟ ᱥᱟᱭᱮᱸᱥ ᱛᱮᱜ ᱠᱟᱱᱟ ᱟᱫᱚ ᱩᱱᱳᱜ ᱠᱟᱛᱷᱟ ᱠᱚ ᱯᱩᱛᱷᱭᱟᱹ ᱞᱮᱠᱷᱟᱱ ᱦᱩᱭᱩᱜᱼᱟ ᱡᱮ ᱟᱵᱚᱣᱟᱜ ᱥᱟᱶᱛᱟ ᱨᱮ ᱛᱤᱨᱞᱟᱹ ᱪᱮᱛᱟᱱ ᱱᱚᱣᱟ ᱠᱟᱹᱴᱤᱡ ᱵᱟᱹᱲᱤᱡ ᱦᱩᱭᱩᱜ ᱠᱟᱱᱟ ᱡᱮ ᱦᱮᱸᱥᱮ ᱵᱟᱝ?
ᱩᱸ
ᱵᱚᱞᱮ ᱱᱚᱣᱟ ᱫᱚ ᱢᱚᱱᱮ ᱨᱮ ᱢᱟᱱᱮ ᱚᱭ ᱟᱸᱡᱚᱢ
ᱱᱤᱛᱚᱜ ᱟᱸᱡᱚᱢᱚᱜ ᱠᱟᱱᱟ ᱱᱤᱛᱚᱜ ᱟᱸᱡᱚᱢᱚᱜ ᱠᱟᱱᱟ᱾
ᱦᱮᱸ ᱢᱮᱱ ᱫᱟᱹᱧ ᱡᱟᱦᱟᱸ ᱡᱤᱱᱤᱥ ᱫᱚᱵᱚᱱ ᱞᱟᱹᱭᱮᱫ ᱠᱟᱱᱟ ᱰᱟᱹᱱ ᱵᱷᱩᱛ ᱪᱩᱨᱮᱛ ᱪᱩᱲᱤᱱ ᱪᱤᱞᱤ ᱠᱚ ᱵᱟᱝ ᱱᱚᱣᱟ ᱫᱚ ᱵᱚᱞᱮ ᱟᱵᱚ ᱫᱚᱼᱼ
ᱜᱚᱝᱠᱮ ᱟᱵᱤᱱᱟᱜ ᱨᱚᱲ ᱢᱟᱱᱮ ᱟᱹᱰᱤ ᱤᱭᱟᱹ ᱦᱤᱡᱩᱜ ᱠᱟᱱ ᱛᱟᱢᱟ ᱱᱮᱴᱣᱟᱨᱠ ᱯᱨᱚᱵᱞᱮᱢ ᱮᱫ ᱛᱟᱵᱮᱱᱟ ᱟᱵᱤᱱᱟᱜ
ᱤᱱᱼᱚᱰᱤᱵᱮᱞ ᱦᱳᱭ ᱟᱸᱡᱚᱢ ᱫᱟᱵᱤᱱ ᱥᱮ ᱱᱤᱛᱚᱜ
ᱦᱳᱭ ᱟᱸᱡᱚ ᱢᱚᱜ ᱠᱟᱱᱟ᱾
ᱟᱨ ᱤᱭᱩᱴᱩᱵᱟᱨ ᱠᱚᱫᱚ ᱚᱱᱟ ᱫᱚ ᱪᱮᱫ ᱠᱚ ᱢᱮᱱᱫᱟ ᱵᱚᱞᱮ?
ᱵᱟᱝ ᱵᱩᱡᱽ ᱞᱫᱟᱹᱧ ᱟᱨ ᱢᱤᱫ ᱫᱷᱟᱣ ᱞᱟᱹᱭ ᱵᱮᱱ᱾ ᱜᱚᱝᱠᱮ ᱮᱠᱟᱞ ᱜᱮ ᱟᱹᱵᱤᱱᱟᱜ ᱨᱚᱲ ᱫᱚ ᱵᱟᱝ ᱟᱸᱡᱚᱢᱚᱜ ᱠᱟᱱ ᱛᱟᱵᱤᱱᱟ ᱤᱧᱟᱹᱜ ᱨᱳᱲ ᱠᱤ ᱟᱸᱡᱚᱜ ᱠᱟᱱ ᱛᱟᱵᱤᱱᱟ? ᱛᱟᱦᱞᱮ ᱢᱟ ᱤᱧ ᱜᱮ ᱞᱟᱹᱭᱤᱧ ᱦᱮᱞᱳ, ᱜᱚᱝᱠᱮ ᱞᱟᱹᱭ ᱫᱟᱹᱧ ᱤᱧᱟᱹᱜ ᱠᱟᱛᱷᱟ ᱠᱤ ᱯᱩᱥᱴᱟᱹ ᱟᱸᱡᱚᱢᱚᱜ ᱠᱟᱱ ᱛᱟᱵᱚᱱ ᱟᱸᱡᱚᱢᱚᱜ ᱠᱟᱱᱟ?
ᱦᱮᱸ ᱟᱨᱟᱜ ᱨᱚᱲ ᱫᱚ ᱟᱸᱡᱚᱢᱚᱜ ᱠᱟᱱᱟ ᱜᱮ ᱵᱮᱥ ᱜᱮ
ᱦᱟᱸ ᱛᱟᱞᱦᱮ ᱤᱧ ᱜᱮ ᱢᱟ ᱨᱚᱲᱼᱼ ᱚ ᱟᱵᱤᱱᱟᱜ ᱱᱮᱴᱣᱟᱨᱠ ᱯᱨᱚᱵᱞᱮᱢ ᱜᱮᱛᱟᱵᱤᱱᱟ ᱦᱮᱸ ᱩᱸᱦ ᱦᱳᱭ ᱟᱫᱚ ᱚᱱᱟ ᱱᱮᱞ ᱠᱤᱫᱟᱹᱧ ᱟᱫᱚ ᱟᱹᱰᱤ ᱟᱰᱤ ᱟᱭᱢᱟ ᱦᱚᱲ ᱠᱚᱱ ᱥᱟᱯᱳᱴᱮ ᱠᱟᱱᱟ ᱠᱚ ᱦᱮᱸ ᱩᱱᱤ ᱜᱤᱫᱟᱹᱨ ᱰᱟᱹᱱ ᱱᱮᱞ ᱠᱟᱫᱟ ᱠᱚᱫᱚ ᱼᱼ ᱟᱠᱚ ᱟᱛᱳ ᱨᱮᱱ ᱥᱮᱛᱟ ᱛᱤᱥ ᱦᱚᱸ ᱱᱚᱣᱟ ᱱᱚᱣᱟ ᱟᱛᱩ ᱵᱟᱝ ᱦᱤᱡᱩᱜ ᱜᱮᱭᱟ ᱠᱚ ᱪᱮᱫᱟᱜ ᱦᱮᱜ ᱱᱟᱠᱚ ᱱᱚᱣᱟ ᱟᱛᱳ? ᱟᱨ ᱚᱸᱰᱮᱜᱮ ᱪᱮᱫ ᱛᱟᱦᱮᱱᱟ ᱟᱫᱳᱼᱼ ᱢᱤᱫᱴᱟᱝ ᱡᱩᱫᱤ ᱢᱟᱹᱱᱢᱤ ᱡᱮ ᱡᱟᱦᱟᱸᱭ ᱜᱚ ᱵᱚᱸᱜᱟ ᱛᱟᱞᱟ ᱞᱮᱠᱷᱟᱱ ᱩᱱᱤ ᱡᱩᱫᱤᱼᱼ ᱢᱤᱫᱴᱟᱝ ᱡᱟᱦᱟᱸ ᱨᱮᱜᱮᱢ ᱛᱚᱯᱟᱭᱭᱟ ᱟᱫᱚ ᱥᱮ ᱛᱩᱭᱩ ᱦᱩᱭᱪᱩᱱᱮ ᱥᱮᱛᱟ ᱦᱩᱭᱪᱚᱱᱮ ᱟᱫᱚᱼᱼ ᱩᱱᱤ ᱢᱟ ᱮᱸ ᱥᱮᱛᱟ ᱛᱩᱭᱩ ᱥᱮᱛᱟ ᱢᱟᱵᱟᱰᱟᱭ ᱜᱮᱭᱟ ᱡᱮ ᱡᱤᱞ ᱠᱚ ᱡᱚᱢ ᱜᱮᱭᱟ ᱠᱟᱹᱴᱤᱡ ᱜᱚ ᱛᱚᱯᱟ ᱞᱮᱠᱷᱟᱱ ᱩᱝᱠᱩ ᱦᱚᱸ ᱠᱟᱴᱤᱪ ᱡᱮᱞ ᱠᱚᱫᱚ ᱡᱚᱢ ᱞᱟᱹᱜᱤᱫ ᱩᱝᱠᱩ ᱤᱭᱟᱹᱜ ᱜᱮᱭᱟ ᱠᱚ ᱡᱟᱸᱦᱟ ᱥᱚ ᱧᱟᱢᱚᱜ ᱜᱮᱭᱟ ᱢᱟᱼᱼ ᱟᱨ ᱢᱤᱫᱽ ᱫᱷᱟᱣ ᱜᱚᱪ ᱞᱮᱠᱷᱟᱱ ᱡᱟᱸᱦᱟ ᱥᱚ ᱦᱤᱡᱩᱜ ᱜᱮᱭᱟ ᱵᱟᱝ ᱟᱢ ᱱᱮᱞ ᱠᱟᱫᱟᱢ ᱥᱮ ᱢᱟᱱᱮᱼᱼ ᱢᱟᱹᱱᱢᱤ ᱜᱚᱡ ᱞᱮᱠᱷᱟᱱ ᱢᱟᱱᱮ ᱡᱟᱹᱥᱛᱤ ᱠᱚ ᱥᱚᱜ ᱜᱮᱭᱟ ᱠᱟᱹᱴᱤᱡ ᱜᱚᱡ ᱞᱮᱠᱷᱟᱱ ᱵᱚᱸᱜᱟ ᱛᱟᱞᱟ ᱞᱮᱠᱷᱟᱱ ᱢᱟᱱᱮ ᱟᱫᱚ ᱚᱱᱟ ᱥᱚ ᱛᱮ ᱟᱫᱚ ᱛᱩᱭᱩ ᱠᱚ ᱥᱮᱛᱟ ᱠᱚ ᱦᱤᱡᱩᱜ ᱜᱮᱭᱟ ᱠᱚ ᱦᱮᱸ ᱟᱫᱚ ᱚᱱᱟᱜᱮ ᱟᱫᱚ ᱩᱱᱤ ᱠᱚᱲᱟ ᱜᱤᱫᱽᱨᱟᱹᱼᱼ ᱛᱮᱦᱮᱧ ᱫᱩᱵᱽᱨᱟ ᱪᱟᱞᱟᱣ ᱠᱟᱹᱱᱟᱹᱧ ᱟᱠᱟ ᱠᱷᱚᱱ ᱦᱤᱡᱩᱜ ᱠᱟᱱᱛᱮ ᱟᱫᱚ ᱚᱝᱠᱟ ᱱᱮᱞ ᱠᱟᱫᱟᱭ
ᱟᱫᱚ ᱩᱱᱤ ᱫᱚ ᱠᱚᱲᱟ ᱜᱤᱫᱽᱨᱟᱹ ᱠᱟᱱᱟᱭ ᱠᱟᱹᱴᱤᱡ ᱜᱮᱭᱟ ᱡᱟᱹᱱᱤᱡ
ᱦᱮᱸ ᱟᱫᱚ ᱱᱚᱣᱟ ᱠᱚ ᱠᱟᱹᱴᱤᱡ ᱦᱮᱸ ᱟᱫᱚ ᱱᱤᱛᱚᱜ ᱢᱟ ᱟᱵᱚ ᱥᱚᱢᱟᱡᱽ ᱨᱮᱭᱟᱜᱼᱼ
ᱚᱠᱟ ᱩᱱᱤ ᱫᱚ ᱚᱱᱟ ᱠᱟᱛᱷᱟ ᱜᱮ ᱞᱟᱹᱭ ᱫᱟ ᱵᱚᱞᱮ
ᱦᱩᱸ ᱟᱨ ᱱᱤᱛᱚᱜ ᱚᱥᱚᱢᱚᱭ ᱨᱮ ᱡᱟᱹᱥᱛᱤ ᱟᱸᱫᱷᱟ ᱯᱟᱹᱛᱭᱟᱹᱣ ᱢᱟ ᱡᱟᱹᱥᱛᱤ ᱠᱟᱱᱟ
ᱦᱩᱸ ᱱᱚᱣᱟ ᱛᱚᱦᱟᱜ ᱼᱼ ᱼᱼ
ᱪᱮᱫ ᱜᱚᱝᱠᱮ?
ᱠᱚᱢ ᱠᱚ ᱛᱟᱦᱮᱱ ᱛᱟᱵᱚᱱᱟ ᱡᱟᱸᱦᱟ, ᱡᱟᱭᱜᱟ ᱨᱮ ᱼᱼ ᱠᱚᱢᱟᱣ ᱛᱟᱦᱮᱱᱟ ᱵᱚᱞᱮ ᱚᱞᱚᱜ ᱯᱟᱲᱦᱟᱜ ᱟᱞᱚ ᱼ ᱛᱟᱦᱮᱱ ᱜᱮᱭᱟ ᱚᱱᱟ ᱨᱮ ᱡᱟᱹᱥᱛᱤ ᱫᱚ ᱱᱚᱣᱟ ᱨᱮᱭᱟᱜ ᱯᱚᱛᱭᱟᱹᱣ ᱫᱚ ᱡᱟᱹᱥᱛᱤ ᱛᱟᱦᱮᱱ ᱠᱟᱱᱟ
ᱦᱳᱭ
ᱦᱮᱞᱳ
ᱦᱳᱭ ᱦᱳᱭ
ᱦᱳᱭ ᱡᱟᱦᱟᱸ ᱡᱟᱭᱜᱟ ᱨᱮ ᱚᱞᱚᱜ ᱯᱟᱲᱦᱟᱜ ᱠᱚ ᱵᱟᱠᱚ ᱛᱟᱦᱮᱱᱟ ᱚᱱᱟ ᱡᱟᱭᱜᱟ ᱨᱮᱜᱮ ᱟᱵᱚ ᱫᱚᱵᱚᱱ ᱢᱟᱱᱮ ᱱᱚᱣᱟ ᱯᱟᱹᱛᱭᱟᱹᱣ ᱨᱮ ᱫᱚ ᱠᱚ ᱛᱟᱦᱮᱱ ᱠᱟᱱ ᱛᱟᱵᱚᱱᱟ ᱟᱵᱚᱼᱼ ᱠᱚᱨᱮᱱ ᱦᱚᱲ, ᱟᱨ ᱡᱟᱦᱟᱸ ᱡᱟᱭᱜᱟ ᱨᱮ ᱚᱞᱚᱜ ᱯᱟᱲᱦᱟᱜ ᱦᱚᱲᱼᱼ ᱠᱚ ᱥᱟᱸᱜᱮ ᱜᱮᱭᱟ ᱚᱱᱟ ᱡᱟᱭᱜᱟ ᱨᱮᱫᱚ ᱱᱚᱣᱟ ᱨᱮᱭᱟᱜ ᱯᱟᱹᱛᱭᱟᱹᱣ ᱫᱚ ᱵᱟᱹᱭ ᱵᱟᱹᱭᱛᱮ ᱚᱪᱚᱜ ᱠᱟᱱᱟ ᱱᱟᱦᱟᱜ ᱟᱫᱚ ᱠᱟᱛᱷᱟ ᱫᱚ ᱱᱚᱣᱟᱼᱼ ᱚᱱᱟ ᱱᱟᱦᱟᱜ ᱵᱚᱞᱮ ᱡᱮ ᱚᱞᱚᱜ ᱯᱟᱲᱦᱟᱜ ᱡᱟᱭᱜᱟ ᱨᱮᱫᱚ ᱱᱟᱦᱟᱸᱜ ᱟᱸᱫᱷᱟ ᱯᱟᱹᱛᱭᱟᱹᱣ ᱫᱚ ᱚᱪᱚᱜᱚᱜᱼᱟ ᱟᱨ ᱡᱟᱦᱟᱸ ᱚᱞᱚᱜ ᱯᱟᱲᱦᱟᱜ ᱵᱟᱹᱱᱩᱜ ᱡᱟᱭᱜᱟ ᱨᱮᱫᱚ ᱟᱵᱚ ᱫᱚ ᱚᱱᱟᱼᱼ ᱵᱷᱩᱛ ᱨᱮᱛ ᱠᱚ ᱥᱮ ᱪᱮᱜ ᱪᱚᱝ ᱟᱸᱫᱷᱟ ᱯᱟᱹᱛᱤᱭᱟᱹᱣ ᱞᱮᱠᱟᱱᱟᱜ ᱡᱤᱱᱤᱥ ᱨᱮᱜᱮ ᱯᱟᱹᱛᱤᱭᱟᱹᱣ ᱛᱟᱦᱮᱱ ᱛᱮ ᱟᱵᱚᱣᱟᱜ ᱥᱚᱢᱟᱡᱽ ᱫᱚ ᱢᱟᱱᱮ ᱧᱩᱛ ᱥᱮᱜ ᱥᱮ ᱛᱟᱭᱚᱢ ᱥᱮᱜ ᱧᱮᱞᱚᱜᱚᱜ ᱠᱟᱱᱟ ᱱᱟᱦᱟᱜ ᱟᱫᱚ ᱱᱚᱣᱟ ᱤᱫᱤ ᱠᱟᱛᱮ ᱟᱫᱚ ᱩᱱᱤ ᱜᱤᱫᱽᱨᱟᱹ ᱫᱚ ᱢᱟᱱᱮ ᱚᱞᱚᱜ ᱦᱩᱰᱤᱧ ᱜᱤᱫᱽᱨᱟᱹ ᱠᱟᱱᱟᱭ ᱡᱟᱹᱱᱤᱡ ᱚᱱᱟ ᱠᱷᱟᱹᱛᱤᱨ ᱛᱮ ᱩᱱᱤ ᱫᱚ ᱡᱟᱦᱟᱸᱭ ᱟᱸᱡᱚᱢ ᱵᱟᱲᱟᱣᱠᱟᱜ ᱟ ᱚᱱᱟᱜᱮ ᱩᱱᱤ ᱫᱚᱭ ᱢᱮᱱᱫᱟ ᱫᱚᱥᱟᱨ ᱢᱟᱱᱮ ᱚᱱᱟᱭ ᱢᱮᱱᱫᱟ ᱵᱚᱞᱮ ᱤᱧ ᱫᱚ ᱰᱟᱹᱱ ᱤᱧ ᱧᱮᱞ ᱠᱟᱜ ᱠᱚᱣᱟ ᱦᱚᱭᱛᱚ ᱰᱟᱹᱱ ᱫᱚ ᱵᱟᱭ ᱧᱮᱞ ᱞᱮᱜ ᱠᱚᱣᱟ ᱦᱚᱭᱛᱚ ᱩᱱᱠᱩ ᱥᱮᱛᱟᱭ ᱧᱮᱞ ᱞᱮᱜ ᱠᱚᱣᱟ ᱚᱱᱟ ᱥᱮ ᱥᱮᱛᱟᱭ ᱧᱮᱞ ᱠᱷᱟᱹᱛᱤᱨ ᱛᱮᱜᱮ ᱩᱱᱤᱫᱚ ᱰᱟᱹᱱᱮ ᱢᱮᱱᱫᱟ
ᱦᱮᱸ ᱟᱫᱚ ᱩᱱᱠᱩ ᱚᱱᱟ ᱩᱱᱤ ᱢᱟ ᱚᱰᱮ ᱜᱮᱞᱮ ᱟᱞᱮ ᱥᱮᱛᱟ ᱞᱮ ᱱᱚᱛᱮ ᱛᱤᱥ ᱦᱚᱸ ᱵᱟᱝ ᱦᱤᱡᱩᱜ ᱜᱮᱭᱟ ᱟᱫᱚ ᱦᱮᱜ ᱠᱟᱛᱮᱜ ᱩᱱᱠᱩᱣᱟᱜ ᱢᱮᱜ ᱨᱮ ᱡᱩᱞᱩᱜ ᱠᱟᱱ ᱛᱟᱠᱚᱣᱟ ᱢᱟᱱᱮ ᱚᱱᱟᱜᱮ ᱩᱱᱠᱩ ᱢᱟ ᱩᱱᱤ ᱢᱟ ᱢᱚᱱᱮ ᱠᱟᱫᱟᱭ ᱦᱮᱸ ᱵᱚᱞᱮ ᱵᱟᱹᱱ ᱜᱮ ᱦᱩᱭᱩᱜ ᱟ ᱪᱮ ᱥᱮᱛᱟ ᱢᱮᱜ ᱨᱮ ᱟᱫ ᱩᱱᱤ ᱢᱟ ᱚᱞᱚᱜ ᱯᱟᱲᱦᱟᱣ ᱫᱚ ᱡᱟᱹᱥᱛᱤ ᱵᱟᱝ ᱠᱚᱨᱟᱣ ᱠᱟᱫᱟᱭ ᱚᱱᱟᱛᱮ ᱵᱟᱝ ᱵᱟᱰᱟᱭ ᱜᱮᱭᱟᱭ ᱡᱟᱹᱥᱛᱤ ᱫᱚ ᱢᱮᱜ ᱨᱮ ᱢᱟᱨᱥᱟᱞ ᱵᱚᱞᱚ ᱞᱮᱠᱷᱟᱱ ᱧᱤᱫᱟᱹ ᱵᱮᱲᱟ ᱢᱟᱨᱥᱟᱞ ᱠᱚ ᱱᱩ ᱞᱮᱠᱷᱟᱱ ᱩᱱᱠᱩᱢᱟ ᱢᱮᱜ ᱠᱚ ᱡᱩᱞᱩᱜ ᱜᱮᱛᱟ ᱠᱚ ᱜᱮᱭᱟ ᱚᱱᱟ ᱠᱚ ᱫᱚ ᱵᱟᱝ ᱵᱟᱰᱟᱭ ᱜᱮᱭᱟᱭ ᱟᱫᱚ ᱚᱱᱟᱨᱮᱭ ᱵᱚᱛᱚᱨ ᱟᱠᱟᱱᱟᱭ ᱟᱫ ᱩᱱᱤ ᱟᱫᱚ ᱵᱷᱤᱰᱤᱭᱳ ᱠᱟᱫᱟᱭ ᱱᱚᱝᱠᱟ ᱵᱷᱤᱰᱤᱭᱳ ᱠᱟᱛᱮ ᱟᱲᱟ ᱫᱟᱭ ᱤᱧ ᱫᱚ ᱧᱮᱞ ᱠᱟᱜ ᱠᱚᱣᱤᱧ ᱱᱚᱝᱠᱟ ᱱᱚᱝᱠᱟ ᱫᱚ ᱵᱷᱤᱰᱤᱭᱳ ᱠᱚ ᱠᱚᱨᱮ ᱦᱚᱸ ᱩᱫᱩᱜ ᱫᱟᱭ ᱡᱮ ᱢᱮᱜ ᱡᱩᱞᱩᱜ ᱠᱟᱱ ᱛᱟᱭᱟ ᱟᱫᱚ ᱟᱹᱰᱤ ᱦᱚᱲ ᱚᱱᱠᱟ ᱥᱟᱯᱳᱴᱮ ᱠᱟᱱᱟ ᱠᱚ ᱤᱧ ᱵᱟᱝ ᱵᱩᱡᱷᱟᱹᱣ ᱫᱤᱧ ᱪᱮᱫᱟᱜ ᱠᱚ ᱥᱟᱯᱳᱴ ᱮ ᱠᱟᱱᱟ ᱚᱱᱟ ᱠᱟᱛᱷᱟ ᱦᱚᱸ ᱡᱟᱦᱟᱸ ᱟᱵᱚ ᱟᱵᱚ ᱛᱤᱨᱚᱠᱚᱢᱚᱞ ᱚᱝᱠᱟ ᱤᱭᱟᱹᱛᱮ ᱟᱢᱫᱟ ᱧᱮᱞ ᱠᱮᱫᱟᱢ ᱡᱮ ᱱᱤᱭᱩᱥ ᱚᱱᱟ ᱥᱮ ᱱᱚᱣᱟᱫ ᱛᱤᱱᱟᱹᱜ ᱯᱤᱭᱟᱹᱣ ᱜᱚᱡ ᱠᱟᱫᱮᱭᱟ ᱠᱚ ᱚᱱᱟ ᱴᱟᱸᱜᱟ ᱛᱮ ᱚᱱᱟ ᱢᱟᱛᱚ ᱱᱮᱞ ᱠᱟᱫᱟᱢ ᱚᱱᱟ ᱫᱚ ᱡᱟᱹᱥᱛᱤ ᱜᱮ ᱵᱷᱟᱭᱨᱟᱞ ᱞᱮᱱᱟ ᱚᱱᱟ ᱴᱟᱜ
ᱦᱳᱭ ᱡᱟᱹᱲᱤᱡ ᱧᱮᱞ ᱫᱚ ᱦᱩᱭ ᱞᱮᱱ ᱠᱟᱱ ᱜᱮᱭᱟ ᱥᱮ ᱱᱟᱦᱟᱜ ᱵᱚᱞᱮ ᱤᱱᱟᱹᱜ ᱫᱚ ᱵᱟᱹᱧ ᱫᱤᱥᱟᱹᱭ ᱫᱟ ᱱᱟᱝ ᱚᱠᱟ ᱠᱚᱪᱚᱝ ᱵᱷᱤᱰᱤᱭᱳ ᱫᱚ ᱧᱮᱞ ᱞᱮᱜ ᱜᱮᱭᱟ ᱰᱟᱹᱱ ᱠᱚᱣᱟᱜ ᱡᱟᱹᱥᱛᱤ ᱚᱱᱟ ᱠᱚ ᱵᱟᱹᱧ ᱧᱮᱞ ᱜᱚᱫ ᱜᱮᱭᱟ ᱚᱱᱮ ᱰᱷᱮᱨ ᱟᱫᱚ ᱦᱳᱭᱛᱳ ᱚᱱᱟ ᱠᱚᱫᱚ ᱯᱟᱹᱛᱭᱟᱹᱣ ᱵᱟᱹᱱᱩᱜ ᱛᱤᱧᱟ ᱤᱧ ᱴᱷᱮᱜ ᱫᱚ ᱵᱚᱞᱮ ᱟᱫᱚ ᱦᱚᱲ ᱫᱚ ᱚᱱᱟ ᱵᱷᱟᱣᱱᱟ ᱞᱮᱠᱟᱱᱟᱜ ᱠᱟᱛᱷᱟ ᱯᱟᱹᱛᱭᱟᱹᱣ ᱟᱨ ᱵᱚᱛᱚᱨ ᱵᱚᱛᱚᱨᱚᱜ ᱦᱚᱲ ᱠᱟᱱᱟ ᱵᱚᱱ ᱥᱮ ᱟᱫᱚ ᱱᱚᱣᱟ ᱠᱚ ᱡᱤᱱᱤᱥ ᱫᱚ ᱟᱵᱚ ᱵᱚᱛᱚᱨᱚᱜ ᱠᱷᱚᱱ ᱵᱟᱝ ᱵᱚᱛᱚᱨᱚᱜ ᱡᱤᱱᱤᱥ ᱪᱮᱫ ᱞᱮᱠᱟ ᱛᱮᱵᱚᱱ ᱞᱟᱦᱟᱱᱛᱤ ᱤᱫᱤᱭᱟ ᱵᱚᱞᱮ ᱢᱟᱱᱮ ᱪᱮᱜ ᱞᱮᱠᱟᱛᱮ ᱢᱟᱱᱮ ᱱᱚᱣᱟ ᱯᱟᱹᱛᱭᱟᱹᱣ ᱠᱷᱚᱱ ᱢᱟᱱᱮ ᱚᱪᱚᱜ ᱫᱚᱨᱠᱟᱨ ᱢᱟᱱᱮ ᱢᱚᱱᱮ ᱠᱷᱚᱱ ᱢᱚᱞᱮ ᱟᱵᱚ ᱡᱩᱫᱤ ᱡᱚᱛᱚ ᱦᱚᱲ ᱵᱚᱱ ᱵᱚᱛᱚᱨ ᱪᱚᱣᱟᱜ ᱟᱢ ᱦᱚᱸᱧ ᱵᱚᱛᱚᱨᱚᱪᱚ ᱢᱤᱭᱟ ᱤᱧ ᱦᱚᱢ ᱵᱚᱛᱚᱨ ᱦᱚᱪᱚᱧᱟ ᱦᱟᱹᱱᱤ ᱦᱚᱸᱢ ᱵᱚᱛᱚᱨ ᱦᱚᱪᱚᱭᱭᱟ ᱱᱟᱹᱭ ᱦᱚᱸᱭ ᱵᱚᱛᱚᱨᱚᱜ ᱟ ᱛᱚᱵᱮ ᱡᱚᱛᱚ ᱦᱚᱲ ᱜᱮ ᱡᱩᱫᱤ ᱵᱚᱱ ᱵᱚᱛᱚᱨᱚᱜ ᱟ ᱮᱱᱠᱷᱟᱱ ᱫᱚ ᱚᱠᱚᱭ ᱵᱟᱝ ᱵᱚᱛᱚᱨᱚᱜ ᱦᱚᱲ ᱫᱚᱭ ᱛᱟᱦᱮᱸᱱᱟ ᱛᱚᱵᱮ
ᱛᱚ ᱚᱱᱟ ᱛᱮ ᱢᱟᱱᱮ ᱵᱚᱛᱚᱨᱚᱜ ᱦᱚᱲ ᱫᱚ ᱡᱮᱢᱚᱱ ᱢᱚᱱᱮ ᱵᱷᱟᱵᱱᱟ ᱠᱟᱱᱟ ᱚᱱᱟ ᱫᱚ ᱡᱮᱢᱚᱱ ᱟᱵᱚ ᱢᱚᱱᱮ ᱠᱷᱚᱱ ᱚᱪᱚᱜ ᱫᱚᱨᱠᱟᱨ
ᱦᱳᱭ
ᱚᱱᱟ ᱫᱚ ᱯᱩᱨᱩᱯ ᱯᱮ ᱫᱮᱠᱷᱟᱣᱟ ᱥᱟᱹᱨᱤ ᱥᱮ ᱱᱟᱥᱮ ᱠᱟᱱᱟᱭ ᱥᱮ ᱵᱟᱝ ᱠᱟᱱᱟᱭ ᱥᱮᱛᱟ ᱠᱟᱱᱟᱭ ᱥᱮᱭ ᱯᱩᱥᱤ ᱠᱟᱱᱟ ᱟᱨ ᱯᱩᱥᱤ ᱠᱟᱱᱟᱭ ᱥᱮ ᱛᱟᱹᱨᱩᱵ ᱠᱟᱱᱟᱭ ᱥᱮ ᱢᱟᱱᱮ ᱱᱚᱣᱟ ᱫᱚᱭ ᱛᱩᱭᱩ ᱠᱟᱱᱟᱭ ᱥᱮ ᱪᱤᱞᱤ ᱠᱟᱱᱟᱭ ᱟᱫᱚ ᱥᱮᱛᱟ ᱧᱮᱞᱛᱮ ᱛᱩᱭᱩᱢ ᱢᱮᱛᱟᱭ ᱠᱟᱱᱟ ᱛᱩᱭᱩ ᱧᱮᱞᱛᱮ ᱥᱮᱛᱟᱢ ᱢᱮᱛᱟᱭ ᱠᱟᱱᱟ ᱛᱚ ᱱᱚᱣᱟ ᱫᱚ ᱱᱟᱦᱟᱜ ᱟᱵᱚ ᱵᱚᱛᱚᱨ ᱵᱷᱟᱵᱽᱱᱟ ᱚᱠᱛᱮ ᱨᱮᱫᱚ ᱰᱟᱹᱱ ᱦᱚᱢ ᱢᱮᱛᱟᱭᱟ ᱜᱷᱟᱱᱮ ᱪᱤᱞᱤ ᱪᱚᱢ ᱢᱮᱛᱟᱭᱟ ᱜᱚᱡᱚᱜ ᱫᱚ ᱟᱵᱚ ᱫᱚᱵᱚᱱ ᱵᱚᱛᱚᱨᱚᱜᱼᱟ ᱢᱟᱱᱮ ᱜᱚᱡᱚᱜ ᱦᱚᱲ ᱧᱮᱞ ᱛᱮᱫᱚ ᱥᱮ ᱜᱚᱡ ᱦᱚᱲ ᱫᱚᱵᱚᱱ ᱵᱚᱛᱚᱨ ᱟᱠᱚᱣᱟ ᱱᱚᱣᱟ ᱫᱚ ᱥᱮᱫᱟᱭᱟᱜ ᱵᱷᱟᱵᱽᱱᱟ ᱠᱟᱱᱟ ᱛᱚ ᱱᱚᱣᱟ ᱡᱤᱱᱤᱥ ᱫᱚ ᱟᱵᱚ ᱫᱚ ᱵᱟᱹᱭ ᱵᱟᱹᱭᱛᱮ ᱱᱚᱣᱟ ᱫᱚ ᱜᱚᱡᱚᱜ ᱦᱚᱲ ᱧᱮᱞ ᱛᱮ ᱫᱚ ᱵᱚᱛᱚᱨᱚᱜ ᱫᱚ ᱵᱟᱝ ᱧᱩᱨ ᱟᱵᱚᱱᱟ ᱢᱟᱱᱮ ᱚᱱᱟ ᱫᱚ ᱟᱛᱢᱟ ᱩᱱᱤᱭᱟᱜ ᱫᱚ ᱚᱪᱚᱜ ᱮᱱ ᱛᱟᱭᱟ ᱦᱚᱲᱢᱚ ᱵᱳᱰᱤ ᱠᱷᱚᱱ ᱟᱵᱚ ᱫᱚ ᱚᱱᱟ ᱟᱢ ᱦᱚᱲᱢᱚ ᱠᱚᱢᱟᱣ ᱞᱮᱱ ᱠᱷᱟᱱ ᱜᱮ ᱱᱚᱣᱟ ᱨᱩᱣᱟᱹ ᱦᱟᱹᱥᱩ ᱟᱨ ᱵᱚᱛᱚᱨ ᱫᱚ ᱰᱷᱮᱨᱚᱜᱼᱟ ᱚᱱᱮ ᱟᱫᱚ ᱥᱩᱥ ᱥᱳᱥᱟᱹᱞ ᱢᱤᱰᱤᱭᱟ ᱨᱮ ᱡᱟᱦᱟᱸ ᱵᱷᱟᱭᱨᱟᱞᱚᱜ ᱠᱟᱱᱟ ᱱᱚᱣᱟ ᱫᱚ ᱥᱳᱥᱟᱹᱞ ᱢᱤᱰᱤᱭᱟ ᱨᱮ ᱡᱚᱛᱚ ᱦᱚᱲ ᱫᱚ ᱱᱟᱦᱟᱜ ᱚᱱᱟ ᱥᱟᱯᱳᱨᱴ ᱨᱮᱱ ᱦᱚᱸ ᱵᱟᱝ ᱠᱟᱱᱟ ᱠᱚ ᱟᱨ ᱢᱟᱱᱮ ᱟᱫᱚᱢ ᱦᱚᱲ ᱫᱚ ᱵᱮᱥ ᱴᱷᱤᱠ ᱠᱚ ᱩᱭᱦᱟᱹᱨ ᱟᱠᱟᱫᱟ ᱡᱟᱦᱟᱸᱭ ᱥᱟᱭᱮᱱᱥᱮ ᱢᱮᱱᱫᱟ ᱱᱤᱛᱟᱜ ᱚᱠᱛᱮ ᱨᱮᱫᱚ ᱟᱵᱚ ᱥᱮᱨᱢᱟ ᱠᱚ ᱥᱮᱱᱚᱜ ᱠᱟᱱ ᱛᱟᱵᱚᱱᱟ ᱞᱟᱹᱴᱩ ᱞᱟᱹᱴᱩ ᱥᱟᱜᱚᱨ ᱠᱚ ᱛᱚᱞ ᱨᱟᱠᱟᱵ ᱮᱫᱟ ᱵᱩᱨᱩ ᱠᱚᱨᱮ ᱠᱚ ᱨᱟ ᱥᱟᱵᱚᱜ ᱠᱟᱱᱟ ᱴᱮᱠᱱᱚᱞᱚᱡᱤ ᱛᱮ ᱟᱵᱚ ᱪᱮᱫ ᱵᱟᱝ ᱪᱮᱠᱟᱜ ᱛᱟᱦᱮᱱᱟ ᱡᱚᱛᱚᱣ ᱟᱜ ᱵᱚᱱ ᱪᱮᱠᱟ ᱫᱟᱲᱮᱭᱟᱜ ᱠᱟᱱᱟ ᱮᱴᱟᱜ ᱜᱨᱚᱦᱚᱱ ᱠᱷᱚᱛᱨᱚ ᱨᱮᱵᱚᱱ ᱟᱹᱪᱩᱨ ᱥᱮᱱᱚᱜ ᱠᱟᱱᱟ ᱛᱚ ᱟᱹᱰᱤ ᱰᱷᱮᱨ ᱚᱱᱠᱟ ᱱᱟᱜ ᱥᱟᱸᱦᱚᱥ ᱫᱟᱲᱮ ᱠᱟᱱᱟ ᱛᱚ ᱚᱱᱟ ᱠᱚ ᱵᱚᱛᱚᱨ ᱫᱟᱲᱮ ᱛᱟᱦᱮᱸ ᱠᱚᱜ ᱠᱷᱟᱱ ᱫᱚ ᱚᱱᱟ ᱠᱚ ᱡᱤᱱᱤᱥ ᱡᱟᱜᱟ ᱨᱮ ᱫᱚ ᱵᱟᱵᱚᱱ ᱥᱮᱴᱮᱨ ᱠᱟᱜᱼᱟ ᱥᱮ ᱫᱷᱟᱹᱨᱛᱤ ᱨᱮ ᱢᱟᱱᱣᱟ ᱠᱚ᱾
ᱦᱚᱭ ᱦᱚᱭ
ᱩᱱᱠᱩ ᱫᱚ ᱯᱨᱚᱢᱟᱱ ᱡᱚᱲᱠᱟ ᱵᱚᱛᱚᱨᱚᱜ ᱯᱨᱚᱢᱟᱱ ᱯᱨᱩᱯᱷ ᱥᱮᱱᱴᱤᱯᱷᱤᱠ ᱯᱨᱩᱯᱷ ᱦᱩᱭᱩᱜ ᱫᱚᱨᱠᱟᱨ ᱢᱟᱱᱮ ᱥᱟᱹᱨᱤ ᱠᱟᱱᱟ ᱥᱮ ᱵᱟᱝ ᱠᱟᱱᱟ ᱚᱸᱰᱮ ᱢᱤᱫ ᱦᱚᱲᱮ ᱧᱮᱞ ᱠᱟᱫᱮᱭᱟ ᱫᱚᱥ ᱥᱮᱢ ᱦᱚᱲᱮ ᱵᱚᱛᱚᱨ ᱦᱚᱪᱚᱭ ᱮᱭᱟ ᱛᱚ ᱚᱱᱟ ᱫᱚ ᱴᱷᱤᱠᱼᱟᱜ ᱫᱚ ᱵᱟᱝ ᱠᱟᱱᱟ ᱛᱚ ᱫᱚᱥ ᱡᱚᱱ ᱦᱚᱲ ᱡᱟᱦᱟᱸ ᱰᱤᱥᱤᱥᱚᱱᱮ ᱦᱟᱛᱟᱣᱟ ᱵᱚᱞᱮ ᱢᱤᱫ ᱫᱚᱥ ᱡᱚᱱ ᱦᱚᱲᱟᱜ ᱠᱟᱛᱷᱟ ᱢᱤᱫ ᱦᱩᱭᱩᱜ ᱡᱚᱲᱟ ᱵᱚᱞᱮ ᱡᱮ ᱥᱮᱛᱟᱜ ᱜᱮ ᱠᱚ ᱛᱟᱦᱮᱸ ᱠᱟᱱᱟ ᱥᱮ ᱛᱩᱭᱩ ᱜᱮ ᱠᱚ ᱛᱟᱦᱮᱸ ᱠᱟᱱᱟ᱾ ᱟᱫᱚ ᱢᱤᱫ ᱦᱚᱲᱮ ᱞᱟᱹᱭ ᱞᱟᱹᱭ ᱮᱫᱟ ᱟᱨ ᱫᱚᱥ ᱡᱚᱱ ᱦᱚᱲ ᱫᱚ ᱚᱸᱰᱮ ᱢᱟᱱᱮ ᱯᱟᱹᱛᱤᱭᱟᱹᱜ ᱠᱟᱱᱟ ᱚᱱᱟ ᱫᱚ ᱴᱷᱤᱠᱼᱟᱜ ᱵᱟᱝ ᱠᱟᱱᱟ᱾
ᱦᱚᱭ ᱚᱱᱟ ᱜᱮ ᱜᱚᱢᱠᱮ ᱡᱮ ᱩᱱᱠᱩ ᱪᱮᱫᱟᱜ ᱠᱚ ᱚᱱᱠᱟ ᱩᱱᱤ ᱜᱤᱫᱽᱨᱟᱹ ᱟᱫᱚ ᱱᱮᱛᱟᱨ ᱚᱱᱟ ᱛᱮᱢᱟ ᱱᱤᱛᱚᱜ ᱢᱟᱱᱮ ᱚᱞᱚᱜ ᱯᱟᱲᱦᱟᱜ ᱫᱚ ᱮᱠᱟᱞ ᱜᱮ ᱞᱟᱹᱠᱛᱤ ᱠᱟᱱᱟ ᱡᱮ ᱡᱟᱦᱟᱸ ᱠᱚ᱾ ᱚᱞᱚᱜ ᱯᱟᱲᱦᱟᱣ ᱠᱟᱛᱮᱫ ᱵᱟᱝ ᱛᱮ ᱱᱚᱜ ᱥᱢᱟᱨᱴ ᱯᱷᱳᱱ ᱠᱚ ᱵᱮᱵᱚᱦᱟᱨ ᱮᱫᱟ ᱢᱟᱱᱮ ᱩᱱᱠᱩ ᱥᱢᱟᱨᱴ ᱯᱷᱳᱱ ᱛᱮ ᱡᱟᱸ ᱱᱤᱛᱚᱜ ᱢᱟ ᱭᱩᱴᱩᱵᱽ ᱠᱚᱨᱮ ᱢᱟ ᱡᱟᱦᱟᱸ ᱛᱤᱱᱟᱹᱜ ᱥᱟᱭᱤᱱᱥ ᱠᱚ ᱧᱮᱞ ᱧᱟᱢᱚᱜ ᱜᱮᱭᱟ ᱥᱮᱭᱟ ᱫᱟᱲᱮ ᱟᱠᱚᱣᱟ ᱚᱞᱚᱜ ᱯᱟᱲᱦᱟᱜ ᱵᱟᱝ ᱞᱟᱹᱭ ᱞᱮᱠᱷᱟᱱ ᱭᱩᱴᱩᱵᱽ ᱠᱚᱛᱮ ᱥᱮᱭᱟ ᱫᱟᱲᱮ ᱟᱠᱚᱣᱟ ᱠᱷᱟᱱ ᱫᱚ ᱚᱱᱠᱟ ᱟᱵᱚ ᱟᱵᱚ ᱦᱚᱲ ᱟᱸᱫᱷᱟ ᱯᱟᱹᱛᱤᱭᱟᱹᱣ ᱨᱮᱜᱮ ᱵᱚᱱ ᱛᱟᱦᱮᱱᱟ᱾ ᱛᱤᱥᱮ ᱵᱚᱱ ᱞᱟᱦᱟ ᱵᱟᱱ ᱫᱟᱲᱮᱭᱟᱜᱼᱟ ᱵᱚᱱ
ᱦᱚᱭ ᱴᱷᱤᱠ ᱟᱹᱰᱤ ᱵᱮᱥ ᱠᱟᱛᱷᱟ ᱠᱟᱛᱷᱟ ᱜᱚᱢᱠᱮ ᱟᱹᱵᱤᱱᱟᱜ ᱱᱚᱣᱟ ᱠᱟᱛᱷᱟ ᱟᱸᱡᱚᱢ ᱛᱮ ᱟᱹᱰᱤ ᱯᱟᱹᱛᱭᱟᱹᱣ ᱞᱤᱧ ᱟᱹᱭᱠᱟᱹᱣ ᱠᱮᱫᱟ ᱱᱚᱝᱠᱟ ᱱᱟᱜ ᱴᱚᱯᱤᱠ ᱤᱫᱤ ᱠᱟᱛᱮᱫ ᱱᱚᱝᱠᱟ ᱱᱟᱜ ᱞᱟᱝ ᱠᱟᱛᱷᱟ ᱮᱱᱟ ᱟᱹᱰᱤ ᱟᱭᱢᱟ ᱟᱭᱢᱟ ᱥᱟᱨᱦᱟᱣ ᱥᱚᱢᱚᱭ ᱦᱚᱸ ᱱᱟᱦᱟᱜ ᱦᱩᱭᱩᱜ ᱠᱟᱱ ᱛᱟᱞᱟᱝᱟ ᱟᱨ ᱡᱟᱹᱱᱤ ᱟᱨ ᱢᱤᱫ ᱜᱷᱟᱹᱲᱤᱠ ᱠᱷᱟᱱ ᱜᱮ ᱱᱟᱦᱟᱜ ᱠᱟᱛᱷᱟ ᱫᱚ ᱱᱟᱦᱟᱜ ᱢᱩᱪᱟᱹᱫᱚᱜ ᱛᱟᱞᱟᱝᱼᱟ᱾ ᱛᱚ ᱱᱚᱝᱠᱟ ᱱᱟᱜ ᱠᱟᱛᱷᱟᱢ ᱤᱫᱤ ᱠᱮᱫ ᱛᱟᱞᱟᱝ ᱛᱮ ᱤᱧ ᱴᱷᱮᱱ ᱢᱤᱫᱴᱮᱱ ᱱᱟᱶᱟ ᱦᱩᱫᱤᱥ ᱟᱢ ᱴᱷᱮᱱ ᱠᱷᱚᱡ ᱤᱧ ᱧᱟᱢ ᱠᱮᱫᱟ ᱟᱨ ᱱᱚᱝᱠᱟ ᱜᱮ ᱡᱮᱢᱚᱱ ᱠᱟᱛᱷᱟ ᱤᱫᱤᱜ ᱟᱞᱟᱝ ᱟᱨ ᱦᱚᱸ ᱥᱟᱨᱮᱡ ᱫᱤᱱ ᱞᱟᱹᱜᱤᱫ ᱛᱮ ᱟᱨ ᱧᱟᱯᱟᱢ ᱦᱩᱭᱩᱜᱼᱟ᱾
ᱟᱪᱪᱷᱟ ᱴᱷᱤᱠ ᱜᱮᱭᱟ ᱢᱟ ᱛᱚᱵᱮ
ᱦᱚᱭ ᱦᱚᱭ ᱟᱹᱰᱤ ᱟᱹᱰᱤ ᱥᱟᱨᱦᱟᱣ
ᱦᱳᱭ